ᱦᱟᱞᱳ᱾
ᱦᱮᱸ, ᱪᱮᱫ ᱞᱮᱠᱟ ᱤᱧᱟᱜ ᱟᱲᱟᱝ ᱟᱸᱡᱚᱢᱚᱜ ᱠᱟᱱᱟ?
ᱦᱩᱸ ᱵᱮᱥ ᱜᱮ ᱟᱡᱚᱢᱚᱜ ᱠᱟᱱᱟ ᱱᱤᱛᱚᱜ ᱾
ᱟᱢᱟᱜ ᱫᱚ ᱚᱠᱟ ᱚᱠᱟ ᱥᱚᱢᱚᱭ ᱦᱟᱸᱜ ᱤᱧ ᱡᱚᱠᱷᱚᱱᱤᱧ ᱨᱚᱲ ᱧᱚᱜ ᱟᱢ ᱠᱟᱱᱟ ᱥᱮᱧ ᱞᱟᱹᱭ ᱧᱚᱜ ᱟᱢ ᱠᱟᱱᱟ ᱟᱫᱚ ᱩᱱ ᱥᱚᱢᱚᱭ ᱟᱹᱰᱤ ᱱᱟᱯ ᱟᱸᱡᱚᱢᱚᱜ ᱠᱟᱱᱟ ᱟᱨ ᱵᱟᱠᱤ ᱥᱚᱢᱚᱭ ᱫᱚ ᱪᱮᱫ ᱞᱮᱠᱟ ᱪᱚᱢ ᱨᱚᱲᱮᱫ ᱠᱟᱱ ᱦᱟᱸᱜ ᱮᱠᱟᱞ ᱢᱚᱡᱽ ᱛᱮ ᱚᱱᱟ ᱟᱲᱟᱝ ᱚᱝᱠᱟ ᱵᱟᱝ ᱦᱤᱡᱩᱜ ᱠᱟᱱᱟ ᱤᱧ ᱴᱷᱮᱡ᱾ ᱦᱮᱸ ᱟᱹᱰᱤ ᱵᱟᱹᱭ ᱵᱟᱹᱭ ᱟᱸᱡᱚᱢᱚᱜ ᱠᱟᱱᱟ ᱮᱠᱟᱞ ᱵᱟᱝ ᱵᱩᱡᱷᱟᱹᱣ ᱧᱟᱢᱚᱜ ᱠᱟᱱᱟ ᱪᱮᱢ ᱨᱚᱲ ᱫᱟ ᱢᱮᱱᱛᱮ᱾
ᱚᱻ
ᱦᱩᱸ᱾ ᱟᱫᱚ ᱟᱪᱪᱷᱟ ᱟᱯᱮ ᱥᱮᱫ ᱨᱮ ᱱᱮᱛᱟᱨ ᱥᱚᱢᱚᱭ ᱜᱤᱫᱽᱨᱟᱹ ᱠᱚ ᱪᱮᱫ ᱠᱚ ᱪᱤᱠᱟᱹ ᱵᱟᱲᱟᱭ ᱜᱮᱭᱟ ᱤᱥᱠᱩᱞ ᱠᱩ ᱪᱟᱞᱟᱣ ᱵᱟᱲᱟᱭ ᱜᱮᱭᱟ? ᱥᱮ ᱡᱟᱹᱥᱛᱤ ᱮᱴᱟᱜ ᱮᱴᱟᱜ ᱡᱟᱦᱟᱱᱟᱜ ᱠᱚ ᱪᱤᱠᱟ ᱵᱟᱲᱟᱭᱟ ᱚᱱᱠᱟ? ᱟᱫᱚ ᱟᱞᱮ ᱥᱮᱫ ᱢᱟ ᱱᱚᱜᱼᱚᱭ ᱢᱮᱱ ᱠᱟᱜ ᱟᱢ ᱵᱟᱠᱚ ᱪᱟᱞᱟᱜ ᱠᱟᱱ ᱱᱚᱝᱠᱟ ᱢᱟ᱾ ᱚᱠᱚᱭ ᱠᱩ ᱦᱳᱥᱴᱮᱞ ᱠᱚᱨᱮ ᱥᱮ ᱢᱮᱱᱟᱜ ᱠᱚᱣᱟ ᱢᱤᱥᱚᱱ ᱠᱚᱨᱮ ᱠᱚ ᱯᱟᱲᱦᱟᱜ ᱠᱟᱱᱟ ᱩᱱᱠᱩ ᱫᱩᱠᱩ ᱪᱟᱞᱟᱜ ᱠᱟᱱ ᱜᱮᱭᱟ ᱟᱨ ᱵᱟᱠ ᱢᱮᱛᱟᱜ ᱢᱮ ᱚᱠᱚᱭ ᱠᱚᱫᱚ ᱦᱟᱸᱜ ᱚᱲᱟᱜ ᱠᱚᱨᱮ ᱛᱟᱦᱮ ᱠᱟᱱᱟ ᱩᱱᱠᱩ ᱫᱚ ᱜᱟᱹᱭ ᱜᱩᱯᱤ ᱰᱨᱟ ᱜᱩᱯᱤ ᱥᱮᱢ ᱢᱮᱱ ᱠᱮᱭᱟ ᱢᱳᱵᱟᱭᱤᱞ ᱠᱚ ᱠᱤᱨᱤᱧ ᱵᱟᱲᱟ ᱠᱟᱫ ᱠᱚᱣᱟ ᱜᱤᱫᱽᱨᱟᱹ ᱠᱚᱦᱚᱸ ᱚᱱᱟ ᱠᱚᱠᱚ ᱧᱮᱞ ᱵᱟᱲᱟ ᱮᱫᱟ ᱟᱹᱰᱤ ᱡᱟᱹᱥᱛᱤ ᱜᱮ᱾ ᱟᱫᱚ ᱟᱯᱮ ᱥᱮᱫ ᱚᱱᱠᱟ ᱜᱤᱫᱽᱨᱟᱹ ᱠᱚ ᱢᱳᱵᱟᱭᱤᱞ ᱠᱚ ᱠᱤᱨᱤᱧ ᱵᱟᱲᱟ ᱠᱟᱜ ᱠᱚᱣᱟ ᱥᱮ ᱵᱟᱝ?
ᱵᱟᱝ ᱵᱟᱝ ᱟᱞᱮ ᱥᱮᱫ ᱫᱚ ᱚᱱᱠᱟ ᱢᱟᱱᱮ ᱠᱟᱹᱴᱤᱡ ᱠᱟᱹᱴᱤᱡ ᱜᱤᱫᱽᱨᱟᱹ ᱠᱚᱫᱚ ᱵᱟᱝ ᱠᱚ ᱦᱟᱛᱟᱣ ᱠᱟᱫ ᱠᱚᱜᱮᱭᱟ ᱯᱷᱳᱱ ᱠᱚᱫᱚ᱾ ᱟᱨ ᱡᱚᱛᱚ ᱜᱤᱫᱽᱨᱟᱹ ᱜᱮ ᱵᱮᱥᱤᱨ ᱵᱷᱟᱜᱽ ᱜᱤᱫᱽᱨᱟᱹ ᱜᱮ ᱢᱟᱱᱮ ᱥᱤᱥᱠᱩᱞ ᱠᱚ ᱪᱟᱜ ᱜᱮᱭᱟ᱾
ᱟᱪᱪᱷᱟ᱾ ᱟᱫᱚ ᱱᱚᱜᱼᱚᱭ ᱟᱞᱮᱥᱮᱫ ᱫᱚ ᱤᱥᱠᱩᱞ ᱠᱚ ᱪᱟᱞᱟᱜ ᱜᱮᱭᱟ ᱚᱠᱟ ᱟᱫᱚᱢ ᱠᱚ ᱟᱫᱚ ᱟᱹᱰᱤ ᱠᱚᱢ ᱜᱮᱠᱚ ᱪᱟᱞᱟᱜ ᱠᱟᱱᱟ ᱱᱮᱛᱟᱨ ᱫᱚ ᱢᱮᱛᱟᱜ ᱢᱮ᱾
ᱩᱱᱠᱩ ᱠᱚ ᱞᱟᱹᱴᱩ ᱧᱚᱜᱚᱜ ᱠᱟᱱᱟ᱾ ᱛᱷᱚᱲᱟ ᱜᱟᱱ ᱟᱫᱚ ᱦᱟᱱᱟ ᱱᱟᱣᱟ ᱠᱚ ᱪᱤᱠᱟᱭ ᱫᱟ ᱯᱷᱩᱴᱵᱚᱞ ᱜᱟᱛᱮᱜ ᱦᱟᱱᱛᱮ ᱱᱟᱛᱮ ᱠᱚ ᱫᱟᱬᱟᱱ ᱠᱟᱱᱟ ᱟᱨ ᱚᱱᱟ ᱢᱮᱛᱟᱜ ᱢᱮ ᱥᱚᱜᱚᱭ ᱠᱚ ᱥᱮ ᱦᱟᱱᱛᱮ ᱱᱟᱛᱮ ᱵᱟᱯᱞᱟ ᱵᱷᱟᱸᱰᱟᱱ ᱠᱚ ᱮᱠᱟᱞ ᱫᱚᱝ ᱥᱚᱜᱚᱭ ᱠᱚ ᱟᱹᱰᱤ ᱡᱟᱹᱥᱛᱤ ᱠᱚ ᱫᱟᱬᱟᱱ ᱠᱟᱱᱟ ᱟᱫᱚᱼᱼ ᱟᱯᱮᱥᱮᱫ ᱚᱱᱠᱟ ᱜᱤᱫᱽᱨᱟᱹ ᱠᱚ ᱫᱚᱝ ᱥᱚᱜᱚᱭ ᱚᱱᱟ ᱥᱮ ᱵᱷᱟᱰᱟᱱ ᱥᱚᱜᱚᱭ ᱠᱚ ᱚᱱᱟ ᱠᱚ ᱫᱟᱬᱟᱱᱟ ᱥᱮ ᱵᱟᱠᱚ ᱫᱟᱬᱟᱱᱟ?
ᱦᱮᱸ ᱫᱟᱬᱟ ᱫᱚᱠᱚ ᱫᱟᱬᱟᱱ ᱜᱮᱭᱟ ᱵᱟᱝ ᱫᱚ ᱵᱟᱝ ᱟᱞᱮ ᱥᱮᱫ ᱫᱚ ᱚᱱᱟ ᱵᱟᱦᱟ ᱥᱚᱨᱚᱦᱟᱭ ᱠᱚᱨᱮ ᱜᱮ ᱵᱮᱥᱤ ᱜᱤᱫᱽᱨᱟᱹ ᱫᱚ ᱚᱱᱠᱟ ᱪᱟᱜ ᱜᱮᱭᱟ ᱠᱚ ᱢᱟᱱᱮᱼᱼ ᱯᱟᱥᱮᱨ ᱟᱹᱛᱩᱳ ᱠᱚᱨᱮᱫ ᱵᱟᱦᱟᱨᱮ ᱥᱚᱨᱚᱦᱟᱭ ᱨᱮ ᱚᱱᱠᱟ ᱧᱮᱞ ᱮᱢᱱᱤ ᱥᱚᱢᱚᱭ ᱫᱚ ᱩᱱᱟᱹᱜ ᱫᱚ ᱵᱟᱝ ᱦᱩᱭᱩᱜ ᱜᱮᱭᱟ ᱛᱚ ᱯᱨᱳᱜᱨᱟᱢ ᱠᱚ ᱪᱟᱞᱟᱜ ᱜᱮᱭᱟ᱾
ᱟᱪᱪᱷᱟ ᱟᱫᱚ ᱟᱞᱮ ᱥᱮᱫ ᱫᱚ ᱱᱚᱜᱼᱚᱭ᱾ ᱮᱠᱟᱞ ᱠᱚ ᱫᱟᱬᱟᱭ ᱜᱮᱭᱟ ᱦᱟᱸᱜ ᱯᱩᱨᱟᱹ ᱜᱮ ᱢᱮᱛᱟᱜ ᱢᱮᱼᱼ ᱟᱰᱮᱯᱟᱥᱮ ᱟᱛᱳ ᱨᱮ ᱡᱚᱠᱷᱚᱱ ᱵᱟᱯᱞᱟ ᱵᱷᱟᱸᱰᱟᱱ ᱠᱚ ᱦᱩᱭᱩᱜᱼᱟ᱾ ᱛᱚ ᱟᱹᱰᱤ ᱠᱟᱡᱟᱠ ᱠᱚ ᱥᱚᱠᱚᱜᱼᱟ ᱟᱞᱮ ᱥᱮᱫ ᱨᱮᱱ ᱜᱤᱫᱽᱨᱟᱹ ᱠᱚᱫᱚ ᱢᱮᱛᱟᱜ ᱢᱮ ᱚᱱᱠᱟ ᱵᱚᱞᱮ ᱚᱱᱟ ᱠᱚ ᱪᱟᱞᱟᱜᱼᱟ ᱚᱸᱰᱮᱼᱼ ᱱᱮᱛᱟᱨ ᱢᱟ ᱚᱱᱮ ᱰᱤᱡᱮ ᱠᱚᱠᱚ ᱟᱹᱜᱩᱭᱮᱫ ᱠᱟᱱᱟ ᱵᱟᱯᱞᱟ ᱠᱚᱨᱮ ᱦᱚᱸ ᱟᱫᱚ ᱚᱸᱰᱮᱼᱼ ᱠᱚ ᱮᱱᱮᱡ ᱥᱮᱨᱮᱧᱟ ᱟᱹᱰᱤ ᱡᱟᱹᱥᱛᱤ ᱜᱮ ᱟᱨᱠᱚ ᱰᱟᱱᱥᱟ ᱟᱫᱚ ᱱᱚᱜᱼᱚ ᱱᱚᱣᱟ ᱟᱹᱰᱤ ᱡᱟᱹᱥᱛᱤᱼᱼ ᱢᱩᱥᱠᱤᱞᱧ ᱧᱮᱞ ᱠᱮᱫᱟ ᱡᱮ ᱟᱵᱚ ᱵᱟᱹᱭ ᱵᱟᱹᱭᱛᱮ ᱱᱚᱣᱟ ᱛᱟᱭᱱ ᱥᱮᱫ ᱵᱚᱱ ᱪᱟᱞᱟᱜ ᱠᱟᱱᱟ ᱟᱪᱪᱷᱟ ᱟᱯᱥᱮᱜ ᱚᱱᱛᱮ ᱜᱤᱫᱽᱨ ᱠᱚ ᱚᱱᱠᱟ ᱰᱤᱡᱮ ᱠᱚᱠᱚ ᱟᱹᱜᱩᱭᱟ ᱥᱮ ᱵᱟᱝ ᱟᱯᱮ ᱥᱮᱱᱟᱜ?
ᱦᱮᱸ ᱟᱞᱮ ᱥᱮᱫ ᱦᱚᱸ ᱟᱹᱜᱩ ᱫᱚᱠᱚ ᱟᱹᱜᱩᱭ ᱜᱮᱭᱟᱠᱚ ᱟᱫᱚ ᱟᱞᱮ ᱥᱮᱫ ᱦᱚᱸ ᱢᱟᱱᱮ ᱵᱟᱯᱞᱟ ᱨᱮᱠᱚ ᱟᱹᱜᱩᱭᱟᱠᱚ ᱴᱷᱤᱠ ᱜᱮ ᱠᱤᱱᱛᱩ ᱴᱟᱢᱟᱠ ᱛᱩᱢᱫᱟᱜ ᱨᱮᱱᱟᱜ ᱵᱮᱵᱚᱦᱟᱨ ᱦᱚᱸᱼᱼ ᱟᱞᱮᱥᱮ ᱫᱚ
ᱦᱮᱸ ᱟᱞᱮ ᱥᱮᱫ ᱫᱚ ᱱᱚᱜᱼᱚᱭᱼᱼ ᱱᱮᱛᱟᱨᱦᱚᱸ ᱟᱹᱰᱤ ᱠᱟᱡᱟᱠ ᱰᱤᱡᱮ ᱠᱚᱠᱚ ᱟᱹᱜᱩᱭᱮᱫᱟ ᱟᱨ ᱚᱱᱮᱧ ᱢᱮᱱ ᱠᱮᱫᱟ ᱚᱸᱰᱮᱜ ᱜᱮ ᱡᱟᱹᱥᱛᱤ ᱢᱟᱠᱚ ᱮᱱᱮᱡᱚᱜᱼᱼ ᱟᱨ ᱱᱮᱛᱟᱨ ᱠᱟᱛᱮ ᱚᱱᱠᱟ ᱵᱚᱞᱮ ᱚᱱᱮᱠᱚ ᱢᱟᱱᱮ ᱟᱵᱚᱣᱟᱜ ᱥᱚᱢᱟᱡᱽ ᱨᱮ ᱚᱠᱟᱴᱟᱜ ᱢᱮᱱᱟᱜ ᱠᱟᱫᱟ ᱛᱩᱢᱫᱟᱜ ᱴᱟᱢᱟᱠ ᱠᱚᱼᱼ ᱚᱱᱟ ᱠᱚᱫᱚ ᱵᱟᱹᱭ ᱵᱟᱹᱭᱛᱮ ᱛᱟᱭᱱᱚᱢ ᱥᱮᱫ ᱜᱮ ᱪᱟᱞᱟᱜ ᱠᱟᱱᱟ ᱚᱱᱟ ᱤᱭᱟᱹ ᱜᱮ ᱡᱟᱹᱥᱛᱤᱼᱼ ᱠᱚ ᱤᱭᱟᱹᱭᱮᱫᱟ ᱢᱮᱛᱟᱜ ᱢᱮ ᱚᱱᱟ ᱰᱤᱡᱮ ᱡᱟᱹᱥᱛᱤ ᱫᱚᱠᱚ ᱟᱹᱜᱩᱭᱮᱫᱟ ᱟᱫᱚ ᱚᱱᱟ ᱦᱚᱸ ᱢᱮᱛᱟᱜ ᱢᱮ ᱢᱤᱫᱴᱮᱱ ᱟᱵᱚᱣᱟᱜ ᱢᱮᱛᱟᱜ ᱢᱮ ᱟᱵᱚ ᱛᱤᱱᱟᱹᱜ ᱦᱮᱱᱟᱜ ᱵᱚᱱᱟ ᱦᱚᱲ ᱦᱚᱯᱚᱱ ᱵᱚᱞᱮ ᱵᱟᱹᱭ ᱵᱟᱹᱭᱛᱮ ᱚᱱᱟ ᱛᱟᱭᱱᱚᱢ ᱥᱮᱫ ᱪᱟᱞᱟᱜ ᱠᱟᱱᱟ᱾ ᱟᱨ ᱥᱮ ᱠᱚ ᱦᱤᱲᱤᱧ ᱪᱟᱵᱟᱭ ᱫᱚ ᱡᱟᱹᱛᱤᱼᱼ ᱡᱟᱥᱛᱤ ᱠᱟᱭ ᱛᱮᱫᱚ ᱦᱟᱸᱜ ᱱᱮᱛᱟᱨ ᱫᱚ ᱟᱪᱪᱷᱟ ᱟᱯᱮᱥᱮᱫ ᱚᱱᱛᱮ ᱚᱱᱠᱟ ᱛᱩᱢᱫᱟᱜ ᱴᱟᱢᱟᱠ ᱠᱚ ᱥᱮᱼᱼ ᱢᱮᱛᱟᱜ ᱢᱮ ᱞᱟᱜᱽᱲᱮ ᱮᱱᱮᱡ ᱫᱚᱝ ᱮᱱᱮᱡ ᱱᱚᱣᱟ ᱠᱚ ᱦᱩᱭᱩᱜ ᱠᱟᱱ ᱜᱮᱭᱟ ᱥᱮ ᱵᱚᱞᱮ ᱵᱟᱹᱭ ᱵᱟ. ᱭ ᱛᱮᱼᱼ
ᱦᱮᱸ ᱦᱩᱭᱩᱜ ᱜᱮᱭᱟ᱾ ᱦᱩᱭᱩᱜ ᱜᱮᱭᱟ ᱚᱱᱟ ᱠᱚ ᱵᱟᱦᱟ ᱠᱚᱨᱮ ᱦᱚᱸ ᱤᱭᱟᱹ᱾ ᱵᱟᱦᱟ ᱢᱟᱱᱮ ᱱᱟᱭᱠᱮ ᱠᱚᱞᱮ ᱟ. ᱜᱩ ᱠᱮᱫᱮᱭᱟᱞᱮ ᱛᱟᱯᱚᱨᱮ ᱟᱫᱚ ᱯᱟᱛᱟ ᱫᱚᱢᱮ ᱠᱚ ᱮᱱᱮᱡ ᱟᱠᱚ᱾ ᱟᱨ ᱥᱚᱨᱦᱟᱭ ᱨᱮᱦᱚᱸ ᱥᱚᱨᱦᱟᱭ ᱮᱱᱮᱡ ᱯᱚᱨᱮ ᱟᱫᱚ ᱞᱟᱜᱽᱲᱮ ᱠᱚ ᱮᱱᱮᱡ ᱟᱠᱚ
ᱟᱪᱪᱷᱟ ᱟᱹᱰᱤ ᱱᱟᱯᱟᱭ ᱱᱚᱜᱼᱚᱸᱚᱭ ᱟᱞᱮ ᱥᱮᱫ ᱦᱚᱸ ᱱᱚᱜᱼᱚᱭ ᱚᱱᱟ ᱠᱚᱫᱚ ᱠᱚ ᱮᱱᱮᱡ ᱜᱮᱭᱟ᱾ ᱟᱨ ᱵᱷᱟᱸᱰᱟᱱ ᱨᱮᱦᱚᱸ ᱫᱚᱝᱼᱼ ᱠᱚ ᱮᱱᱮᱡᱼᱟ ᱟᱨ ᱤᱱᱟᱹ ᱵᱟᱫ ᱠᱟᱛᱮ ᱥᱚᱦᱚᱨᱟᱭ ᱨᱮᱦᱚᱸ ᱫᱚᱝ ᱠᱚ ᱮᱱᱮᱡ ᱜᱮᱭᱟ ᱟᱨ ᱟᱭᱢᱟ ᱞᱮᱠᱟᱼᱼ ᱚᱱᱠᱟᱱ ᱴᱷᱳᱚᱴᱟ ᱢᱚᱴᱟ ᱵᱚᱞᱮ ᱡᱚᱠᱷᱚᱱ ᱦᱟᱸᱜ ᱡᱟᱦᱟᱱᱟᱜ ᱦᱩᱭᱩᱜᱼᱟ ᱟᱫᱚ ᱚᱱᱟ ᱠᱚᱨᱮ ᱮᱠᱟᱞ ᱫᱚᱝ ᱠᱚ ᱮᱱᱮᱡ ᱜᱮᱭᱟ᱾ ᱡᱚᱠᱷ ᱦᱟᱸᱜ ᱚᱱᱟ ᱵᱟᱦᱟ ᱚᱱᱟ ᱵᱟᱯᱞᱟ ᱨᱮᱚᱸ ᱡᱚᱠᱷᱚᱱᱮᱢ ᱧᱮᱞᱟ ᱛᱚ ᱟᱞᱮ ᱥᱮᱫ ᱫᱚ ᱵᱨᱭᱟ ᱞᱮᱠᱟᱱᱟᱜ ᱵᱟᱯᱼᱼ ᱵᱟᱯᱞᱟ ᱦᱩᱭᱩᱜᱼᱟ ᱢᱤᱫᱴᱮᱡ ᱫᱚ ᱦᱟᱸᱜ ᱚᱠᱟ ᱫᱚᱠᱚ ᱢᱮᱛᱟᱜ ᱠᱟᱱᱟ ᱥᱟᱨ ᱥᱟᱹᱜᱩᱱ ᱵᱟᱯᱞᱟ ᱚᱱᱟᱫᱚ ᱞᱟᱹᱴᱩ ᱵᱟᱯᱞᱟ ᱟᱨ ᱢᱤᱫᱴᱮᱡ ᱫᱚ ᱚᱠᱟ ᱫᱚ ᱦᱟᱸᱜ ᱢᱮᱛᱟᱜ ᱢᱮ ᱵᱟᱦᱟ ᱥᱟᱣᱟ ᱞᱮᱠᱟ ᱚᱱᱟ᱾ ᱠᱚᱨᱮ ᱠᱚ ᱵᱟᱯᱞᱟᱜᱼᱟ ᱟᱫᱚ ᱵᱟᱱᱟᱨ ᱨᱮᱜᱮ ᱦᱟᱸᱜ ᱟᱠᱟᱞ ᱫᱚᱝ ᱫᱚᱠᱚ ᱮᱱᱮᱡ ᱜᱮᱭᱟ᱾ ᱟᱪᱪᱷᱟ ᱟᱯᱮ ᱥᱮᱫ ᱚᱱᱠᱟ ᱵᱟᱯᱞᱟ ᱪᱮᱫ ᱞᱮᱠᱟ ᱦᱩᱭᱩᱜᱼᱟ ᱚᱱᱛᱮ?
ᱚᱱᱠᱟ ᱜᱮ ᱵᱟᱨ ᱨᱚᱠᱚᱢ ᱜᱮ ᱦᱩᱭᱩᱜᱼᱟ ᱟᱯᱮᱥᱮᱫ ᱪᱮᱫᱠᱟ ᱟᱞᱮᱥᱮᱫ ᱚᱱᱠᱟ ᱜᱮ᱾
ᱟᱫᱚ ᱟᱞᱮ ᱥᱮᱫ ᱫᱚ ᱱᱚᱣᱟ ᱢᱮᱛᱟᱜ ᱢᱮ ᱚᱠᱚᱭ ᱦᱚᱸ ᱞᱟᱦᱟ ᱠᱷᱚᱱ ᱜᱧ ᱢᱤᱫ ᱴᱷᱮᱱ ᱵᱟᱲᱟᱣ ᱠᱟᱱᱟ ᱥᱮ ᱜᱤᱫᱽᱟᱹ ᱠᱚᱸ ᱢᱮᱱᱟᱜ ᱵᱟᱲᱟ ᱟᱠᱟᱫ ᱠᱚᱣᱟ ᱟᱹᱣᱨᱤ ᱠᱤᱱ ᱵᱟᱯᱞᱟᱜᱼᱟ, ᱟᱫᱚ ᱩᱱᱠᱤᱱ ᱫᱚ ᱢᱮᱛᱟᱜ ᱢᱮ ᱚᱱᱟ ᱯᱟᱹᱴᱭᱟᱹ ᱯᱟᱹᱴᱭᱟᱹ ᱨᱮᱜᱮᱠᱤᱱ ᱯᱟᱨᱚᱢᱟ ᱚᱠᱟ ᱫᱚ ᱵᱟᱦᱟ ᱥᱟᱶᱟ ᱠᱚ ᱢᱮᱛᱟᱜ ᱠᱟᱱᱟ᱾ ᱟᱫᱚ ᱚᱱᱟ ᱯᱟᱹᱴᱭᱟᱹ ᱨᱮᱜᱮ ᱥᱤᱸᱫᱽᱨᱟᱹ ᱫᱟᱱ ᱠᱚ ᱡᱚᱛᱚᱣᱟᱜ ᱜᱮ ᱦᱩᱭᱩᱜᱼᱟ ᱚᱸᱰᱮᱜ ᱜᱮᱼᱼ ᱟᱨ ᱞᱟᱹᱴᱩ ᱵᱟᱯᱞᱟ ᱚᱠᱟ ᱫᱚ ᱦᱟᱸᱜ ᱥᱟᱨ ᱥᱟᱹᱜᱩᱱ ᱵᱟᱯᱞᱟ ᱯᱞᱟ ᱫᱚ ᱠᱩᱞᱦᱤ ᱨᱮ ᱥᱮᱢ ᱢᱮᱱ ᱠᱮᱭᱟ ᱡᱷᱚᱛᱚ ᱦᱚᱲ ᱫᱤᱥᱚᱢ ᱦᱚᱲ ᱛᱟᱞᱟᱨᱮ ᱚᱱᱟ ᱫᱟᱹᱣᱲᱟᱹ ᱨᱮ ᱫᱮᱡ ᱠᱟ ᱠᱟᱛᱮ ᱜᱮ ᱵᱟᱯᱞᱟ ᱦᱩᱭᱩᱜᱼᱟ, ᱟᱫᱚ ᱟᱯᱮ ᱥᱮᱫ ᱚᱱᱠᱟ ᱫᱟᱹᱲᱟᱹ ᱨᱮ ᱫᱮᱡ
ᱦᱩᱸ ᱟᱞᱮ ᱥᱮᱫ ᱦᱚᱸ ᱚᱝᱠᱟᱜ ᱜᱮ᱾ ᱟᱞᱮ ᱥᱮᱫ ᱦᱚᱸ ᱚᱱᱠᱟ ᱜᱮ ᱥᱟᱨ ᱥᱟᱹᱜᱩᱱ ᱵᱟᱯᱞᱟ ᱫᱚ ᱫᱟᱹᱲᱣᱟᱹ ᱨᱮ ᱫᱮᱡᱽ ᱠᱟᱛᱮ ᱜᱮ ᱦᱩᱭᱩᱜᱼᱟ᱾ ᱟᱨ ᱚᱝᱠᱟ ᱡᱟᱦᱟᱸᱭ ᱠᱚ ᱜᱤᱫᱽᱨᱟᱹ ᱠᱚ ᱢᱮᱱᱟᱜ ᱠᱚ ᱛᱟᱠᱚᱣᱟ᱾
ᱟᱪᱪᱷᱟ ᱟᱹᱰᱤ ᱠᱚᱢ ᱦᱟᱸᱜ ᱟᱧᱡᱚᱢᱚᱜ ᱠᱟᱱ ᱛᱟᱢᱟ ᱦᱟᱸᱜ ᱱᱤᱛᱚᱜ ᱦᱚᱸ ᱟᱫᱚ ᱛᱷᱚᱲᱟ ᱜᱟᱱ ᱦᱟᱸᱜ ᱤᱭᱟᱹ ᱠᱷᱚᱡ ᱨᱚᱲ ᱛᱟᱞᱟᱝ ᱢᱮ᱾
ᱵᱟᱝ ᱟᱡᱚᱢᱚᱜ ᱠᱟᱱᱟ?
ᱦᱮᱸ ᱱᱤᱛ ᱫᱚ ᱟᱧᱡᱚᱢᱚᱜ ᱠᱟᱱ ᱜᱮᱭᱟ᱾
ᱚ ᱫᱤ ᱟᱞᱮ ᱥᱮ ᱦᱚᱸ ᱚᱱᱠᱟᱜ ᱜᱮ ᱦᱩᱭᱩᱜ ᱜᱮᱭᱟ ᱟᱯᱮᱥᱮᱫ ᱪᱮᱫᱠᱟᱢ ᱞᱟᱹᱭ ᱠᱮᱫ ᱞᱟᱹᱴᱩ ᱵᱟᱯᱞᱟ ᱫᱚ ᱫᱟᱹᱲᱣᱟᱹ ᱪᱮᱛᱟᱱ ᱨᱮ ᱦᱩᱭᱩᱜ ᱜᱮᱭᱟ,
ᱟᱪᱪᱷᱟ ᱢᱟ ᱟᱹᱰᱤ ᱱᱟᱯᱟᱭ ᱟᱫᱚ ᱟᱞᱮ ᱥᱮᱫ ᱛᱷᱚᱲᱟ ᱜᱟᱱᱮ ᱦᱚᱭ ᱧᱚᱜ ᱮᱫᱟ ᱦᱟᱸᱜ ᱟᱫᱚ ᱤᱧᱟᱹᱜ ᱦᱚᱭ ᱨᱮᱭᱟᱜ ᱟᱲᱟᱝ ᱠᱚ ᱟᱸᱡᱚᱢᱚᱜ ᱠᱟᱱ ᱛᱤᱧᱟ ᱥᱮᱪᱮᱜ᱾ ᱟᱫᱚ ᱡᱚᱠᱷᱚᱱ ᱦᱟᱸᱜ ᱦᱚᱭ ᱨᱮᱭᱟᱜ ᱟᱲᱟᱝ ᱠᱚ ᱟᱸᱡᱚᱢᱚᱜᱼᱟ ᱛᱚᱠᱷᱚᱱ ᱫᱚ ᱦᱟᱸᱜ ᱞᱟᱹᱭ ᱢᱮ ᱡᱮ ᱦᱚᱭ ᱟᱸᱡᱚᱢᱚᱜ ᱠᱟᱱᱟ ᱟᱨᱠᱷᱟᱡ ᱫᱚ ᱤᱧ ᱦᱚᱸ ᱪᱮᱠᱟᱛᱤᱧ ᱵᱩᱡᱷᱟᱹᱣᱟ ᱟᱫᱚ ᱚᱱᱟᱝ ᱤᱧ ᱮᱥᱮᱫ ᱧᱚᱜ ᱠᱟᱱᱟ ᱡᱮᱢᱚᱱ ᱵᱟᱝ ᱟᱸᱡᱚᱢᱚᱜ ᱞᱮᱠᱟ᱾
ᱦᱳᱭ ᱦᱳᱭ᱾
ᱟᱫᱚ ᱤᱧᱤᱧ ᱵᱩᱡᱷᱟᱹᱣ ᱠᱟᱱ ᱜᱮᱭᱟ ᱯᱟᱥᱮ ᱟᱸᱡᱚᱢᱚᱜ ᱠᱟᱱᱟ ᱟᱫᱚ ᱚᱱᱟᱛᱤᱧ ᱠᱩᱞᱤ ᱠᱮᱜ ᱢᱮᱭᱟ᱾ ᱮᱱᱟᱱᱟᱹᱱ ᱠᱚ ᱦᱚᱭ ᱫᱟ ᱦᱚᱭᱫᱟ ᱵᱚᱞᱮ ᱟᱫᱚ ᱱᱤᱛᱚᱜ ᱫᱚ ᱱᱚᱜᱼᱚᱭ ᱛᱷᱚᱲᱟ ᱜᱟᱱᱤᱧ ᱵᱮᱨᱮᱫ ᱠᱟᱛᱮᱫ ᱚᱱᱛᱤᱧ ᱪᱟᱞᱟᱜ ᱠᱟᱱᱟ᱾ ᱟᱫᱚ ᱦᱟᱸᱜ ᱜᱟᱞᱢᱟᱨᱟᱣ ᱮᱠᱟᱞ ᱟᱞᱮ ᱥᱮᱫ ᱢᱟ ᱟᱹᱰᱤ ᱠᱟᱪᱟᱠ ᱱᱚᱣᱟ ᱰᱤᱡᱮ ᱠᱚᱠᱚ ᱟᱹᱜᱩᱭᱟ, ᱟᱨ ᱢᱟᱱᱮ ᱱᱮᱛᱟᱨ ᱠᱟᱛᱮᱫ ᱢᱟ ᱦᱟᱱᱟ ᱱᱟᱣᱟ ᱰᱟᱸᱥ ᱠᱚᱠᱚ ᱰᱟᱸᱥᱮᱫ ᱠᱟᱱᱟ, ᱟᱫᱚ ᱚᱱᱟ ᱤᱭᱟᱹᱛᱮ ᱪᱮᱫ ᱮᱢ ᱢᱮᱱᱟᱛᱮ ᱡᱚᱠᱷᱚᱱ ᱚᱱᱟ ᱦᱚᱸ ᱵᱟᱢ ᱟᱹᱜᱩᱭᱟ ᱛᱚ ᱩᱱᱠᱩ ᱦᱚᱸ ᱨᱟᱹᱥᱠᱟᱹ ᱵᱟᱠᱚ ᱟᱹᱭᱠᱟᱹᱣᱟ ᱥᱮ ᱵᱟᱠᱚ ᱩᱱᱟᱹᱜ ᱢᱚᱡᱽ ᱵᱟᱠᱩ ᱵᱩᱡᱷᱟᱹᱜᱣᱟ᱾ ᱟᱫᱚ ᱚᱱᱟ ᱤᱭᱟᱹᱛᱮ ᱚᱱᱟ ᱠᱷᱚᱱ ᱠᱚ ᱟᱹᱜᱩᱭᱮᱫ ᱠᱟᱱ ᱜᱮᱭᱟ᱾ ᱟᱫᱚ ᱟᱯᱮ ᱥᱮᱱᱟᱜ ᱦᱟᱸ ᱵᱟᱯᱞᱟ ᱠᱚ ᱞᱟᱹᱭ ᱛᱟᱞᱟᱝ ᱢᱮ ᱪᱮᱫᱞᱮᱠᱟ ᱠᱚ ᱵᱟᱯᱞᱟᱜᱼᱟ, ᱟᱨ
ᱟᱞᱮ ᱥᱮᱜ ᱦᱚᱸ ᱚᱱᱠᱟ ᱜᱮ ᱢᱟᱹᱭᱤᱠ ᱠᱚᱠᱚ ᱟᱹᱜᱩ ᱵᱟᱲᱟᱭᱟᱠᱚ ᱮᱱᱮᱡᱟᱠᱚ ᱢᱟᱹᱭᱤᱠ ᱛᱮᱦᱚᱸ᱾ ᱴᱩᱫᱟᱜ ᱛᱩᱢᱫᱟᱜ ᱛᱮᱦᱚᱸ ᱟᱫᱚ ᱢᱟᱹᱭᱤᱠ ᱛᱮᱫᱚ ᱩᱱᱟᱹᱜ ᱨᱟᱹᱥᱠᱟᱹ ᱵᱟᱝ ᱵᱩᱡᱷᱟᱹᱜ ᱜᱮᱭᱟ᱾ ᱡᱚᱠᱷᱚᱱ ᱡᱷᱚᱛᱚ ᱦᱚᱲ ᱴᱟᱢᱟᱠ ᱛᱩᱢᱫᱟᱜ ᱟᱛᱮ ᱥᱟᱦ ᱠᱟᱛᱮᱢ ᱮᱱᱮᱡ ᱜᱮᱭᱟ ᱚᱱᱟᱜᱮᱛᱚ ᱟᱹᱰᱤ ᱨᱟᱹᱥᱠᱟᱹ᱾
ᱦᱮᱸ᱾ ᱟᱞᱮ ᱥᱮᱫ ᱦᱚᱸ ᱱᱚᱸᱜᱼᱚᱭ ᱚᱱᱠᱟᱜᱮ ᱛᱩᱢᱫᱟᱜ ᱴᱟᱢᱟᱠ ᱠᱟᱛᱮ ᱜᱮ ᱮᱠᱟᱞ ᱨᱟᱹᱥᱠᱟᱹ ᱫᱚ ᱵᱩᱡᱷᱟᱹᱜᱼᱟ ᱟᱫᱚ ᱤᱱᱟᱹ ᱵᱟᱫ ᱠᱟᱛᱮ ᱡᱚᱠᱷᱚᱱ ᱚᱱᱟ ᱱᱮᱛᱟᱨ ᱢᱟ ᱮᱴᱟᱜ ᱮᱴᱟᱜ ᱚᱱᱮ ᱮᱱᱮᱡ ᱥᱮᱨᱮᱧ ᱠᱚᱦᱚᱸ ᱠᱚ ᱟᱹᱜᱩᱭᱮᱫ ᱠᱚ ᱜᱮᱭᱟ, ᱢᱮᱛᱟᱜ ᱢᱮ ᱩᱝᱠᱩ ᱥᱤᱝᱜᱟᱨ ᱠᱚᱠᱚ ᱟᱹᱜᱩᱭᱮᱜ ᱠᱟ ᱩᱝᱠᱩ ᱦᱚᱸᱠᱚ ᱥᱮᱨᱮᱧ ᱚᱪᱚᱭᱮᱜ ᱠᱚᱣᱟ ᱟᱨ ᱥᱮ ᱤᱱᱟᱹ ᱵᱟᱫ ᱠᱟᱛᱮᱜ ᱩᱝᱠᱩ ᱮᱱᱮᱡ ᱵᱟᱞᱟ ᱦᱚᱸᱠᱚ ᱟᱹᱜᱩᱭᱮᱫ ᱠᱚᱣᱟ ᱟᱞᱮ ᱥᱮᱫ ᱫᱚ ᱚᱠᱚᱭ ᱫᱚ ᱢᱮᱛᱟᱜ ᱢᱮ ᱪᱮᱫ ᱞᱮᱠᱟ ᱫᱤᱫᱤ ᱦᱚᱸ ᱵᱟᱢ ᱢᱮᱛᱟᱭᱟ ᱫᱟᱫᱟ ᱦᱚᱸ ᱵᱟᱢ ᱢᱮ ᱛᱟᱭᱟ ᱚᱱᱮ ᱚᱝᱠᱟᱱ ᱠᱚ ᱰᱟᱱᱥ ᱵᱟᱞᱟ ᱡᱩᱫᱤᱢ ᱧᱮᱞ ᱠᱟᱠᱚ ᱠᱷᱟᱡ ᱚᱠᱟ ᱫᱚ ᱛᱷᱟᱨᱰ ᱡᱮᱱᱰᱟᱨ ᱠᱚ ᱢᱮᱛᱟ ᱠᱚ ᱠᱟᱱᱟ ᱩᱝᱠᱩ ᱦᱚᱸ ᱵᱟ ᱠᱚᱨᱮ ᱠᱚ ᱟᱹᱜᱩ ᱠᱚᱣᱟ ᱟᱨ ᱟᱹᱰᱤ ᱠᱚ ᱮᱱᱮᱡ ᱥᱮᱨᱮᱧ ᱦᱚᱪᱚ ᱠᱚᱣᱟ ᱟᱨᱠᱚ ᱰᱟᱸᱥᱟ ᱩᱱᱠᱩ ᱦᱚᱸ᱾ ᱟᱪᱪᱷᱟ ᱟᱯᱮᱥᱮᱫ ᱚᱝᱠᱟ ᱠᱚ ᱩᱱᱠᱩ ᱠᱚ ᱟᱹᱜᱩ ᱵᱟᱲᱟ ᱠᱚᱣᱟ ᱥᱮ ᱵᱟᱝ ᱵᱟᱯᱞᱟ ᱤᱭᱟᱹ ᱵᱟᱯᱞᱟ ᱠᱚᱨᱮ?
ᱚᱝᱠᱟ ᱫᱚ ᱵᱟᱠᱚ ᱟᱹᱜᱩ ᱠᱩᱣᱟ ᱛᱚ ᱦᱟᱹᱝᱠᱩ ᱵᱷᱟᱲᱟ ᱠᱟᱛᱮ ᱡᱟᱦᱟᱸᱭ ᱠᱚ ᱧᱟᱢᱚᱜ ᱜᱮᱭᱟ ᱠᱚ ᱨᱩ ᱞᱟᱹᱜᱤᱫ ᱛᱮ ᱥᱮ
ᱦ ᱟᱪᱪᱷᱟ ᱟᱞᱮᱥᱮᱫ ᱫᱚ ᱱᱚᱸᱜᱼᱚᱭ ᱩᱝᱠᱩ ᱦᱚᱸ ᱢᱮᱱᱟᱜ ᱠᱚ ᱜᱮᱭᱟ ᱟᱨ ᱮᱱᱮᱡ ᱥᱮᱨᱮᱧ ᱟᱹᱰᱤ ᱜᱟᱡᱟᱠ ᱠᱚ ᱡᱷᱩᱠᱟᱹᱞᱚᱜᱼᱟ, ᱟᱨ ᱚᱱᱮ ᱠᱚ ᱢᱮᱱᱟ ᱡᱟᱜᱮ ᱮᱢᱟᱭ ᱢᱮ ᱠᱟᱹᱣᱰᱤ ᱠᱚᱦᱚᱸ ᱟᱨ ᱯᱩᱨᱟᱹ ᱠᱚ ᱮᱱᱮᱡ ᱜᱮᱭᱟ ᱟᱞᱮ ᱚᱱᱟ ᱟᱰᱮᱯᱟᱥᱮ ᱠᱚᱨᱮ ᱛᱮ ᱚᱱᱟ ᱠᱚᱨᱮ ᱟᱨ ᱩᱱᱠᱩ ᱧᱮᱞ ᱟᱹᱰᱤ ᱜᱟᱡᱟᱠ ᱩᱝᱠᱩ ᱜᱚᱜᱚ ᱦᱚᱲ ᱛᱮᱠᱚ ᱥᱮ ᱢᱮᱱ ᱠᱮᱭᱟ ᱛᱤᱱᱟᱹᱜ ᱜᱚᱜᱚ ᱛᱟᱠᱚ ᱢᱮᱱᱟᱜ ᱠᱚᱣᱟ ᱮᱠᱟᱞ ᱠᱚ ᱩᱱᱠᱩ ᱠᱚ ᱧᱮᱞ ᱠᱚ ᱥᱚᱠᱚᱜᱼᱟ, ᱟᱫᱚ ᱚᱱᱟᱛᱮ ᱩᱝᱠᱩ ᱦᱚᱸᱠᱚ ᱟᱹᱜᱩ ᱠᱚᱜᱮᱭᱟ ᱵᱟᱯᱞᱟ ᱠᱚᱨᱮ ᱫᱚ ᱮ ᱮᱠᱟᱞᱛᱮ ᱟᱨ ᱟᱹᱰᱤ ᱱᱟᱯᱟᱭ ᱵᱩᱡᱷᱟᱹᱜᱼᱟ ᱵᱟᱯᱞᱟ ᱠᱚᱨᱮ ᱢᱟ ᱮᱛᱮ ᱵᱷᱤᱲᱵᱷᱟᱲ ᱜᱤ ᱛᱟᱦᱮᱱᱟ᱾ ᱟᱪᱷᱟ ᱟᱯᱮ ᱥᱮ ᱤᱧ ᱟᱞᱮ ᱥᱮᱜ ᱤᱧ ᱫᱤᱥᱟᱹ ᱠᱮᱫᱟ ᱵᱟᱯ ᱯᱞᱟ ᱨᱚᱲ ᱟᱸᱡᱚᱢ ᱛᱮᱜᱤ ᱡᱮ ᱵᱟᱯᱞᱟ ᱨᱮ ᱟᱹᱰᱤ ᱡᱟᱹᱥᱛᱤ ᱚᱱᱟ ᱟᱞᱮ ᱥᱮᱜ ᱚᱱᱟ᱾ ᱤᱭᱟᱹ ᱠᱩᱠᱚ ᱫᱚᱱᱟ ᱪᱮᱫ ᱠᱚ ᱢᱮᱛᱟᱜᱼᱟ ᱫᱟᱜ ᱵᱟᱯᱞᱟ ᱟᱪᱷᱟ ᱟᱯᱮ ᱥᱮᱱ ᱫᱚ ᱫᱟᱜ ᱵᱟᱯᱞᱟ ᱠᱚ ᱫᱚᱱᱟ ᱥᱮ ᱵᱟᱝ᱾
ᱵᱟᱝ ᱜᱮ ᱟᱞᱮ ᱥᱮᱫ ᱫᱚ ᱵᱟᱝ ᱠᱚ ᱫᱚᱱᱟ᱾
ᱟᱪᱪᱷᱟ ᱟᱞᱮ ᱥᱮᱫ ᱫᱚ ᱱᱚᱜᱼᱚᱭ ᱟᱹᱰᱤ ᱨᱟᱹᱥᱠᱟᱹᱣᱟᱱ ᱵᱟᱯᱞᱟ ᱟᱨ ᱢᱮᱛᱟᱜ ᱢᱮ ᱠᱩᱲᱤ ᱠᱚᱦᱚᱸ ᱥᱮ ᱛᱤᱱᱟᱹᱜ ᱢᱮᱱᱟᱜ ᱠᱚ ᱜᱚᱜᱚ ᱛᱟᱠᱚ ᱟᱹᱰᱤ ᱠᱚ ᱨᱟᱹᱥᱠᱟᱹᱜᱼᱟ ᱟᱞᱮ ᱥᱮᱫ ᱫᱚ᱾ ᱟᱫᱚ ᱚᱱᱟ ᱤᱭᱟᱹᱛᱮ ᱟᱞᱮ ᱥᱮᱫ ᱫᱚ ᱫᱟᱜ ᱵᱟᱯᱞᱟ ᱟᱹᱰᱤᱜᱟᱱ ᱠᱚ ᱫᱚᱱ ᱵᱟᱲᱟᱭ ᱜᱮᱭᱟ ᱟᱨ ᱡᱩᱫᱤᱢ ᱧᱮᱞ ᱵᱟᱲᱟᱣ ᱠᱟᱜ ᱠᱷᱟᱡ ᱵᱷᱤᱰᱤᱭᱳ ᱠᱚᱨᱮ ᱦᱚᱸ ᱫᱟᱜ ᱵᱟᱯᱞᱟ ᱵᱷᱤᱰᱭᱳ᱾ ᱠᱩ ᱮᱠᱟᱞᱛᱮ ᱟᱹᱰᱤ ᱠᱟᱡᱟᱠ ᱠᱩ ᱨᱟᱹᱥᱠᱟᱹᱜ ᱚᱱᱟᱨᱮ᱾
ᱚ
ᱟᱨ ᱤᱱᱟᱹ ᱵᱟᱫ ᱠᱟᱛᱮᱜ ᱚᱠᱟ ᱞᱟᱹᱴᱩ ᱦᱟᱹᱠᱩ ᱠᱩ ᱫᱚᱱ ᱜᱮᱭᱟ ᱟᱹᱰᱤ ᱠᱟᱡᱟᱠ ᱟᱪᱪᱷᱟ ᱟᱯᱮ ᱥᱮᱜ ᱚᱱᱛᱮ ᱞᱟᱹᱴᱩ ᱦᱚᱲ ᱠᱩ ᱫᱚᱱᱟ ᱥᱮ ᱵᱟᱝ ᱵᱟᱯᱞᱟ ᱠᱚᱨᱮ?
ᱦᱩᱸ ᱮᱱᱮᱡ ᱜᱮᱭᱟ ᱠᱚ ᱵᱟᱝ ᱮᱱᱮᱡ ᱫᱚ ᱵᱟ ᱚᱱᱮ ᱫᱟᱜ ᱵᱟᱯᱞᱟ ᱡᱟᱸᱦᱟᱢ ᱞᱟᱹᱭ ᱠᱮᱫᱟ ᱚᱱᱟ ᱫᱚ ᱟᱞᱮ ᱥᱮᱫ ᱫᱚ ᱵᱟᱹᱧ ᱟᱸᱡᱚᱢ ᱵᱟᱲᱟ ᱟᱠᱟᱫᱟ᱾ ᱟᱫᱚ ᱵᱟᱹᱧ ᱵᱩᱡᱽ ᱫᱟᱲᱮᱭᱟᱜ ᱠᱟᱱᱟ᱾
ᱟᱪᱪᱷᱟ ᱫᱟᱜ ᱵᱟᱯᱞᱟ ᱢᱮᱱ ᱠᱟᱛᱮᱫ ᱫᱚ ᱵᱚᱞᱮ ᱩᱱᱠᱩ ᱮᱠᱮᱱ᱾ ᱠᱩᱲᱤ ᱦᱚᱲ ᱠᱚ ᱮᱱᱮᱡᱼᱟ, ᱚᱱᱟ ᱵᱟᱹᱭᱦᱟᱹᱲ ᱠᱩ ᱪᱟᱞᱟᱜᱼᱟ᱾ ᱚᱱᱛᱮ ᱨᱮᱠᱚ ᱵᱟᱯᱞᱟ ᱚᱴᱚ ᱠᱟᱜ-ᱟ ᱫᱟᱜ᱾ ᱯᱷᱤᱨ ᱚᱸᱰᱮ ᱠᱷᱚᱡ ᱠᱚ ᱦᱤᱡᱩᱜᱼᱟ ᱚᱲᱟᱜᱛᱮ ᱟᱫᱚ ᱮᱱᱮᱡ ᱮᱱᱮᱡ ᱛᱮᱠᱚ ᱦᱤᱡᱩᱜᱼᱟ ᱟᱪᱪᱷᱟ᱾
ᱟᱫᱚ ᱚᱱᱠᱟ
ᱟᱞᱮᱥᱮᱜ ᱫᱚ ᱱᱚᱜᱼᱚᱭ ᱢᱮᱱᱟᱜ ᱜᱮᱭᱟ ᱚᱱᱠᱟ ᱱᱟᱜ ᱫᱚ᱾ ᱟᱨ ᱟᱹᱰᱤ ᱡᱟᱹᱥᱛᱤ ᱫᱚ ᱚᱱᱟ ᱦᱩᱭᱩᱜᱼᱟ ᱵᱚᱞᱮ ᱦᱟᱨᱮᱠ ᱵᱟᱯᱞᱟ ᱨᱮ ᱵᱚᱞᱮ᱾ ᱟᱹᱰᱤ ᱠᱩᱥᱤ ᱚᱱᱟ ᱫᱚ ᱟᱹᱰᱤ ᱨᱟᱹᱥᱠᱟᱹ᱾ ᱟᱨ ᱟᱹᱰᱤ ᱠᱟᱡᱟᱠ ᱠᱚ ᱨᱟᱹᱥᱠᱟᱹᱜᱼᱟ ᱚᱛᱮ ᱠᱩᱲᱤ ᱦᱚᱲ ᱠᱚᱫᱚ ᱚᱱᱟ ᱠᱚᱫᱚ᱾ ᱫᱟᱜ ᱵᱟᱯᱞᱟ ᱫᱚᱱ ᱮᱠᱟᱨ ᱟᱹᱰᱤ ᱠᱩᱥᱤ ᱚᱱᱟ ᱫᱚ᱾
ᱦᱩᱸ ᱦᱩᱸ
ᱟᱫᱚ ᱟᱹᱰᱤᱜᱟᱱ ᱯᱨᱳᱜᱨᱟᱢ ᱢᱮᱱᱟᱜᱼᱟ ᱵᱟᱯᱞᱟ ᱨᱮᱦᱚᱸ ᱟᱹᱰᱤ ᱛᱟᱢ ᱡᱷᱟᱢ ᱢᱮᱱᱟᱜᱼᱟ, ᱞᱟᱹᱴᱷᱩᱣᱟᱹ ᱟᱹᱫᱟᱹᱱ ᱠᱚᱦᱚᱸ ᱟᱹᱰᱤᱜᱟᱱ᱾ ᱢᱮᱱᱟᱜᱼᱟ ᱟᱨ ᱞᱟᱹᱴᱩᱣᱟᱹ ᱫᱚᱱ ᱦᱚ ᱟᱹᱰᱤ ᱠᱟᱡᱟᱠ ᱠᱚ ᱨᱟᱹᱥᱠᱟᱹᱜᱼᱟ ᱟᱞᱮ ᱥᱮᱫ ᱫᱚ᱾ ᱟᱫᱚ ᱞᱟᱹᱴᱷᱩᱣᱟᱹ ᱫᱚᱱ ᱟᱯᱮ ᱥᱮᱜ ᱠᱚ ᱫᱚᱱ ᱵᱟᱲᱟᱭ ᱜᱮᱭᱟ ᱥᱮ ᱵᱟᱝ?
ᱵᱟᱝ ᱢᱟᱱᱮ ᱤᱧ ᱫᱚ ᱱᱟᱣᱟ ᱱᱟᱣᱟ ᱜᱤᱧ ᱟᱸᱡᱚᱢ ᱮᱫᱟ, ᱱᱚᱣᱟ ᱠᱚᱫᱚ ᱡᱟᱦᱟᱸ ᱠᱚ ᱟᱢᱮᱢ ᱞᱟᱹᱭ ᱮᱫᱟ ᱵᱟᱯᱞᱟ ᱨᱮᱱᱟᱜ᱾
ᱟᱪᱪᱷᱟ ᱪᱮᱫ ᱞᱮᱠᱟ ᱛᱚᱵᱮ ᱟᱯᱮᱥᱮᱜ ᱫᱚ ᱵᱟᱯᱞᱟᱜ-ᱟ ᱢᱤᱫ ᱫᱤᱱ ᱨᱮ ᱡᱚᱛᱚᱣᱟᱜ ᱦᱩᱭᱩᱜᱼᱟ?
ᱢᱤᱫ ᱫᱤᱱ ᱨᱮᱜᱮ ᱡᱷᱚᱛᱚᱣᱟᱜ ᱜᱮᱛᱚ ᱦᱳᱭᱳᱜᱼᱟ᱾
ᱦᱮᱸ ᱛᱚ ᱟᱞᱮᱭᱟᱜ ᱫᱚ ᱟᱞᱮ ᱥᱮᱜ ᱡᱚᱠᱷᱚᱱᱮᱢ ᱧᱮᱞᱟ ᱛᱚ ᱟᱹᱰᱤ ᱛᱟᱢ ᱡᱷᱟᱢ ᱢᱮᱱᱟᱜᱼᱟ ᱟᱞᱮ ᱥᱮᱫ ᱫᱚ᱾ ᱢᱤᱫ ᱫᱤᱱ ᱨᱮᱫᱚ ᱮᱠᱟᱞ ᱵᱟᱝ ᱦᱩᱭᱩᱜᱼᱟ ᱢᱤᱫ ᱫᱤᱱ ᱨᱮᱫᱚ ᱟᱫᱚ ᱟᱹᱰᱤ ᱛᱮ ᱟᱞᱮᱥᱮᱫ ᱫᱚ ᱚᱱᱟ ᱯᱟᱸᱪ ᱢᱟᱦᱟ ᱥᱮ ᱪᱮᱫ ᱞᱮᱠᱟ ᱠᱚ ᱢᱮᱱᱟ ᱚᱱᱮ ᱚᱱᱠᱟ ᱯᱟᱸᱪ ᱢᱟᱦᱟ ᱨᱮᱠᱚ ᱵᱟᱯᱞᱟᱜᱼᱟ ᱵᱚᱞᱮ᱾ ᱯᱮ ᱫᱤᱱ ᱫᱚ ᱦᱟᱸᱜ ᱮ ᱫᱚ ᱠᱷᱟᱞᱤ ᱥᱩᱱᱩᱢ ᱥᱟᱥᱟᱝ ᱠᱚ ᱚᱡᱚᱜᱮ ᱡᱟᱶᱟᱭ ᱠᱚᱲᱟ ᱫᱚ ᱦᱟᱸᱜ, ᱤᱱᱟᱹ ᱵᱟᱫ ᱫᱚ ᱵᱟᱹᱨᱭᱟᱹᱛᱚᱜ ᱠᱚ ᱪᱟᱞᱟᱜᱼᱟ᱾ ᱥᱚᱴ ᱨᱮ ᱡᱚᱠᱷᱚᱱᱮᱧ ᱞᱟᱹᱭ ᱢᱟ᱾ ᱛᱚ ᱵᱟᱹᱨᱭᱟᱹᱛᱚᱜ ᱠᱚ ᱪᱟᱞᱟᱣ ᱠᱟᱛᱮ ᱚᱸᱰᱮ ᱫᱚ ᱵᱚᱞᱮ ᱵᱟᱝ ᱚᱸᱰᱮ ᱠᱚᱲᱟ ᱥᱮᱫ ᱨᱮ ᱞᱟᱦᱟ ᱨᱮᱠᱚ ᱫᱟᱜ ᱠᱚ ᱵᱟᱯᱞᱟᱭᱟ᱾ ᱫᱟᱜ ᱵᱟᱯᱞᱟ ᱠᱟᱛᱮᱜ ᱵᱟᱹᱨᱭᱟᱹᱛ ᱫᱟᱠᱟ ᱡᱚᱢ ᱠᱟᱛᱮ ᱥᱤᱫᱷᱟᱹ ᱵᱟᱹᱨᱭᱟᱹᱛᱚᱜ ᱠᱚ ᱪᱟᱞᱟᱜᱼᱟ ᱟᱨ ᱵᱟᱹᱨᱭᱟᱹᱛᱚᱜ ᱠᱩ ᱪᱟᱞᱟᱜᱼᱟ ᱚᱸᱰᱮ ᱦᱚᱸ ᱢᱮᱴᱟᱜ ᱢᱮ ᱞᱟᱹ ᱯᱩᱨᱟᱹ ᱠᱩ ᱫᱚᱱᱟ ᱯᱷᱤᱨ ᱫᱟᱨᱟᱢ ᱢᱮᱭᱟ ᱠᱩ᱾ ᱫᱟᱨᱟᱢ ᱠᱟᱛᱮᱜ ᱜᱮ ᱞᱟᱹᱴᱩ ᱦᱚᱠᱚ ᱫᱚᱱᱟ, ᱯᱷᱤᱨ ᱫᱚᱱ ᱫᱚᱱ ᱛᱮ ᱚᱲᱟᱜ ᱠᱚ ᱦᱤᱡᱩᱜᱼᱟ᱾ ᱵᱚᱞᱮ ᱚᱲᱟᱜ ᱠᱚ ᱦᱤᱡᱩᱜᱼᱟ ᱚᱲᱟᱜ ᱥᱮ ᱵᱚᱞᱮ ᱩᱱᱠᱩ ᱵᱟᱯᱞᱟ ᱚᱲᱟᱜ ᱥᱮ ᱠᱩᱲᱤᱭᱟᱜ ᱵᱟᱯᱞᱟ ᱚᱲᱟᱜ ᱥᱮ ᱯᱷᱤᱨ ᱚᱱᱟ᱾ ᱛᱟᱲᱟᱢ ᱵᱟᱲᱟ ᱠᱟᱛᱮᱜ ᱞᱟᱹᱴᱩᱲᱟ ᱫᱚᱱ ᱫᱚᱱ ᱛᱮ ᱡᱚᱠᱷᱚᱱ ᱠᱚ ᱦᱤᱡᱩᱜᱼᱟ ᱚᱲᱟᱜ᱾ ᱟᱫᱚ ᱦᱟᱸᱜ ᱢ ᱛᱟᱜ ᱢᱮ ᱚᱱᱛᱮ ᱟᱹᱭᱩᱵ ᱥᱮᱜ ᱱᱚ ᱫᱚᱥ ᱵᱟᱡᱮ ᱞᱮᱠᱟ ᱫᱚ ᱥᱤᱸᱫᱽᱨᱟᱹᱫᱟᱱ ᱦᱟᱸᱜ ᱦᱩᱭᱩᱜᱼᱟ᱾ ᱟᱫᱚ ᱥᱤᱸᱫᱽ -ᱫᱟᱱ ᱡᱚᱠᱷᱚᱱ ᱦᱟᱸᱜ ᱦᱩᱭᱱᱟ ᱚᱱᱟ ᱞᱟᱹᱰᱩ ᱡᱚᱢ ᱠᱩᱥᱤ ᱪᱮᱜ ᱠᱚ ᱦᱩᱭᱩᱜᱼᱟ ᱚᱱᱟ ᱞᱟᱦᱟᱨᱮ ᱚᱱᱟ ᱥᱚᱞᱦᱟ ᱫᱟᱹᱲᱦᱤ ᱠᱚ ᱦᱩᱭᱩᱜᱼᱟ᱾ ᱟᱪᱼᱪᱷᱟ ᱟᱯᱮ ᱥᱮᱜ ᱚᱱᱛᱮ ᱥᱟᱨᱦᱟ ᱫᱟᱹᱲᱦᱤ ᱠᱚᱫᱚ ᱦᱩᱭᱩᱜ ᱟ ᱥᱮ ᱵᱟᱝ? ᱟᱪᱪᱷᱟ ᱚᱱᱟ ᱠᱚᱫᱚ ᱢᱮᱱᱟᱜ ᱜᱮᱭᱟ ᱚᱱᱟ ᱫᱚ ᱚᱠᱚᱭ ᱠᱩᱲᱤᱨᱮᱱ ᱦᱟᱸᱜ ᱟᱡᱼᱼ ᱵᱤᱦᱟ ᱚᱱᱠᱟ ᱠᱚ ᱟᱛᱟᱝᱼᱟ᱾ ᱦᱮᱸ ᱟᱡ ᱜᱮᱦᱟ ᱠᱚ ᱟᱛᱟᱝᱼᱟ ᱟᱡ ᱥᱮᱫ ᱫᱚᱸᱜ ᱵᱚᱞᱮᱼᱼ
ᱦᱳᱭ
ᱟᱫᱚ ᱦᱮᱸ ᱟᱫᱚ ᱚᱱᱟ ᱥᱟᱞᱟ ᱫᱟᱹᱦᱲᱮ ᱫᱚ ᱩᱱᱠᱩ ᱠᱚ ᱛᱟᱝᱼᱟ᱾ ᱟᱫᱚ ᱚᱱᱟ ᱠᱚᱦᱚᱸ ᱟᱞᱮᱼᱼ ᱫᱚ ᱢᱮᱱᱟᱜ ᱜᱮᱭᱟ ᱤᱱᱟᱹ ᱵᱟᱫ ᱠᱟᱛᱮ ᱥᱤᱸᱫᱽᱨᱟᱹᱫᱟᱱ ᱡᱚᱠᱷᱚᱱ ᱦᱩᱭᱩᱜᱼᱟ ᱛᱚ ᱢᱮᱛᱟᱜ ᱢᱮ ᱞᱟᱹᱴᱩᱣᱟᱜ ᱵᱟᱯᱞᱟ ᱫᱚ ᱯᱟᱨᱚᱢ ᱱᱟᱦᱟᱜ ᱵᱟᱯᱞᱟ ᱠᱷᱚᱡ ᱠᱷᱚᱱ ᱛᱤᱱᱟᱹᱜᱼᱼ ᱵᱚᱞᱮ ᱚᱱᱟ ᱞᱟᱹᱴᱩᱣᱟᱜ ᱡᱤᱱᱤᱥ ᱛᱟᱦᱮᱱ ᱠᱟᱱᱟ ᱥᱤᱸᱫᱽᱨᱟᱹ ᱫᱟᱱ ᱜᱮ ᱚᱱᱟ ᱫᱚᱱ ᱦᱩᱭᱱᱟ ᱛᱚ ᱦᱩᱭᱱᱟ᱾
ᱚᱸ
ᱟᱨ ᱤᱱᱟᱹ ᱵᱟᱫ ᱫᱚᱼᱼ ᱦᱩᱭ ᱵᱟᱲᱟᱭᱱᱟ ᱵᱟᱯᱞᱟ ᱫᱚ ᱦᱟᱸᱜ ᱯᱷᱤᱨ ᱫᱚᱥᱟᱨ ᱦᱤᱞᱳᱜ ᱜᱤᱰᱤ ᱪᱩᱢᱟᱹᱲᱟ ᱦᱩᱭᱩᱜᱼᱟ, ᱜᱤᱰᱤ ᱪᱩᱢᱟᱹᱲᱟ ᱦᱚᱸ ᱮᱠᱟᱞᱛᱮ ᱟᱹᱰᱤ ᱜᱟᱱ ᱠᱚ ᱫᱟᱱ ᱵᱟᱲᱟ ᱠᱚᱣᱟ᱾ ᱱᱮᱛᱟᱨ ᱠᱟᱛᱮᱫ ᱢᱟ ᱟᱹᱰᱤ ᱡᱟᱹᱥᱛᱤ ᱠᱚ ᱫᱟᱱ ᱠᱚ ᱠᱟᱱ ᱡᱟᱹᱥᱛᱤ ᱢᱮᱱ ᱠᱟᱭᱛᱮ ᱵᱚᱞᱮ ᱞᱟᱹᱴᱩᱼᱼ ᱞᱟᱹᱴᱩ ᱞᱟᱹᱴᱩ ᱡᱤᱱᱤᱥ ᱚᱠᱟ ᱫᱚ ᱢᱮᱛᱟᱜ ᱢᱮ ᱜᱤᱛᱤᱡᱟᱜ ᱠᱚᱦᱚᱸ ᱥᱮ ᱞᱟᱹᱴᱩ ᱞᱟᱹᱴᱩ ᱯᱷᱨᱤᱡᱼᱼ ᱠᱩ ᱟᱞᱢᱟᱨᱤ ᱠᱩ ᱱᱚᱣᱟ ᱠᱚ ᱟᱹᱰᱤ ᱜᱟᱱ ᱟᱞᱮᱥᱮᱜ ᱠᱚ ᱫᱟᱱ ᱟᱠᱚ ᱠᱟᱱᱟ᱾ ᱟᱯᱮᱥᱮᱜ ᱚᱱᱟ ᱠᱩ ᱚᱱᱛᱮ ᱠᱚ ᱫᱟᱱ ᱟᱠᱚ ᱠᱟᱱᱟ ᱥᱮ ᱵᱟᱝᱼᱼ ᱟᱪᱪᱷᱟ ᱟᱞᱮ ᱥᱮᱜ ᱫᱚ ᱱᱚᱜᱼᱚᱭ ᱟᱹᱰᱤᱜᱟᱱ᱾ ᱟᱞᱮ ᱥᱮᱜ ᱦᱚᱸ ᱚᱱᱟ ᱠᱚᱫᱚ ᱟᱹᱰᱤ ᱜᱟᱱ ᱠᱚ ᱠᱩᱞ ᱟᱠᱩ ᱠᱟᱱᱟ ᱚᱱᱟ ᱟᱞᱢᱟᱨᱤ ᱠᱩ ᱚᱱᱟ ᱜᱤᱛᱤᱡᱟᱜ ᱚᱱᱟ ᱯᱟᱞᱚᱝᱼᱼ ᱠᱩ ᱥᱮ ᱚᱱᱟ ᱚᱱᱟ ᱯᱷᱤᱨᱤᱡᱽ ᱠᱚᱦᱚ ᱮᱠᱟᱞ ᱠᱚ ᱠᱩᱞᱟᱠᱩ ᱠᱟᱱᱟ ᱚᱱᱟ ᱫᱚ ᱡᱟᱦᱟᱱᱟᱜ ᱚᱱᱠᱟ ᱨᱮᱭᱟᱲ᱾
ᱦᱩᱸ ᱦᱩᱸ ᱠᱳᱞ ᱟᱠᱚᱠᱟᱱ ᱜᱮᱭᱟ ᱠᱚ ᱟᱞᱮ ᱥᱮᱜ ᱦᱚᱸᱼᱼ
ᱟᱫᱚ ᱟᱞᱮ ᱥᱮᱜ ᱫᱚ ᱱᱚᱣᱟ ᱜᱮ ᱟᱹᱰᱤ ᱡᱟᱹᱥᱼᱼ ᱛᱤ ᱜᱤ ᱱᱮᱛᱟᱨ ᱫᱚ ᱠᱚᱢᱚᱱ ᱪᱟᱵᱟᱭᱮᱱᱟ ᱵᱚᱞᱮ ᱡᱟᱦᱟᱸᱭ ᱜᱮ ᱵᱟᱯᱞᱟᱜᱟ ᱚᱱᱟ ᱫᱚᱠᱚ ᱮᱢᱟᱭ ᱜᱮᱭᱟ ᱩᱱᱤ ᱫᱚᱼᱼ ᱪᱟᱹᱣᱠᱤ ᱯᱷᱤᱨᱤᱡᱽ ᱟᱨ ᱟᱞᱢᱟᱨᱤᱼᱼ
ᱟᱞᱮ ᱥᱮᱜ ᱫᱚ ᱯᱷᱨᱤᱡᱽ ᱫᱚ ᱠᱚᱢ ᱛᱚ ᱠᱷᱟᱴ ᱯᱟᱞᱚᱝᱠᱚᱼᱼ ᱟᱨ ᱟᱞᱢᱟᱨᱤ ᱚᱱᱟ ᱯᱮᱭᱟ ᱡᱤᱱᱤᱥ ᱫᱚᱠᱚ ᱠᱳᱞ ᱟᱠᱚ ᱠᱟᱱ ᱜᱮᱭᱟ᱾
ᱦᱩᱸ ᱟᱨ ᱤᱱᱟᱹ ᱵᱟᱫ ᱠᱟᱛᱮᱜ ᱚᱱᱟ ᱰᱟᱹᱯᱪᱤ ᱠᱟᱨᱟᱦᱤ ᱟᱨ ᱞᱩᱭᱦᱟᱹ ᱠᱚᱢᱟ ᱱᱚᱣᱟ ᱠᱚᱢᱟ ᱮᱠᱟᱞ ᱟᱭᱢᱟ ᱟᱭᱢᱟ᱾ ᱦᱮᱸ ᱚᱱᱟ ᱢᱟ ᱟᱭᱢᱟ ᱟᱭᱢᱟ ᱰᱟᱹᱠᱪᱤ ᱢᱟ ᱠᱩ ᱮᱢᱟ ᱠᱩ ᱜᱤᱞᱟᱹᱥᱼᱼ ᱛᱷᱟᱹᱨᱤ ᱠᱚ ᱱᱚᱣᱟ ᱢᱟ ᱮᱠᱟᱞ ᱛᱷᱚᱲᱟ ᱰᱷᱤᱨ ᱚᱱᱟᱫᱚᱼᱼ ᱦᱮᱸ ᱚᱱᱟᱢᱟ ᱟᱭᱢᱟ ᱟᱭᱢᱟ ᱟᱞᱮᱥᱮᱱ ᱦᱚᱠᱩ ᱮᱢᱟ ᱠᱚ
ᱦᱩᱸ
ᱟᱫᱚ ᱚᱱᱟᱛᱮ ᱱᱮᱛᱟᱨ ᱠᱟᱛᱮᱜ ᱫᱚ ᱤᱧ ᱦᱚᱸᱛᱮ ᱚᱱᱟ ᱫᱚᱧ ᱞᱟᱹᱭ ᱫᱟᱲᱮᱜ ᱠᱟᱱᱟ ᱮᱱᱮᱫ ᱤᱧ ᱚᱞ ᱵᱟᱲᱟᱣ ᱟᱠᱟᱜ ᱛᱟᱠᱚᱣᱟ ᱚᱱᱟ ᱰᱟᱹᱠᱼᱼ ᱪᱤ ᱠᱩ ᱥᱮ ᱥᱟᱢᱟᱱ ᱠᱚ ᱟᱭᱢᱟ ᱜᱟᱱ ᱚᱱᱠᱟ ᱠᱚ ᱡᱟᱢᱟᱭᱚᱜ ᱚᱱᱟ ᱠᱚᱨᱮ ᱥᱮ ᱚᱸᱰᱮ ᱠᱚ ᱤᱭᱟᱹᱭᱟ ᱟᱨ ᱱᱮᱛᱟᱨ ᱠᱟᱛᱮ ᱱᱤᱛᱚᱜ ᱢᱟ ᱚᱱᱟ ᱞᱟᱹᱴᱩ ᱞᱟᱹᱴᱩ ᱡᱤᱱᱤᱥ ᱦᱚᱠᱚ ᱮᱢᱟ ᱠᱚ ᱠᱟᱱ ᱱᱮᱛᱟᱨ ᱢᱟ ᱚᱱᱟ ᱮᱥᱴᱟᱯᱷ ᱞᱮᱠᱟ ᱪᱟᱭ ᱠᱚ ᱧᱩᱣᱟᱜᱼᱼ ᱠᱚ ᱮᱢᱟ ᱠᱚ ᱠᱟᱱᱟ ᱥᱮ ᱦᱮᱸ ᱫᱟᱜ ᱧᱩ ᱞᱟᱹᱜᱤᱫ ᱚᱱᱟ ᱜᱤᱞᱟᱹᱥ ᱫᱚ ᱵᱟᱝ ᱮᱠᱟᱞ ᱚᱱᱟ ᱠᱟᱸᱪ ᱜᱤᱞᱟᱹᱥ ᱠᱚᱠᱚ ᱮᱢᱟ ᱠᱚ ᱠᱟᱱᱟ᱾ ᱟᱨ ᱟᱹᱰᱤ ᱱᱟᱯ ᱱᱟᱯᱟᱭ ᱱᱟᱯᱟᱭ ᱡᱤᱱᱤᱥᱤᱧ ᱧᱮᱞ ᱵᱟᱲᱟᱣ ᱠᱟᱫᱟ ᱟᱨ ᱚᱱᱟ ᱠᱚᱠᱚ ᱮᱢᱟ ᱠᱚ ᱠᱟᱱᱟ᱾
ᱦᱩ
ᱟᱨ ᱟᱯᱮ ᱥᱮᱜ ᱫᱚ ᱟᱪᱷᱟ ᱟᱨ ᱚᱱᱠᱟ ᱪᱮᱜ ᱠᱚ ᱞᱟᱹᱴᱩ ᱞᱟᱹᱴᱩ ᱡᱤᱱᱤᱥ ᱫᱚᱠᱚ ᱮᱢᱟ ᱠᱩᱜᱮᱭᱟ ᱡᱟᱦᱟᱱᱟᱜ ᱫᱚᱼᱼ
ᱮᱢᱟ ᱠᱚᱜᱮᱭᱟ ᱠᱚ ᱚᱱᱠᱟ ᱫᱟᱲᱮᱭᱟᱜ ᱠᱷᱟᱱ ᱫᱚᱠᱚ ᱠᱞ ᱟᱠᱚ ᱠᱚᱜᱮᱭᱟ ᱯᱟᱝᱠᱷᱟ ᱛᱷᱮᱠᱮᱼᱼ ᱵᱟᱹᱞᱛᱤ ᱛᱷᱮᱠᱮ ᱚᱱᱮ ᱡᱟᱦᱟ ᱫᱟᱜ ᱵᱟᱹᱞᱛᱤ ᱫᱷᱤᱨᱤ ᱜᱩᱲᱜᱩ ᱚᱱᱟ ᱠᱚ ᱥᱚᱵᱠᱚ ᱠᱳᱞ ᱟᱠᱚ ᱜᱮᱭᱟ᱾
ᱟᱪᱪᱷᱟ ᱚᱱᱟ ᱫᱷᱤᱨᱤ ᱠᱚᱦᱚ ᱚᱱᱟ ᱨᱤᱨᱤᱫ ᱫᱷᱤᱨᱤ ᱠᱚᱦᱚᱸ
ᱦᱳᱭ ᱦᱳᱭ
ᱡᱷᱚᱛᱚ ᱠᱚ ᱠᱳᱞᱼᱟ ᱾
ᱦᱮᱸ ᱚᱱᱟ ᱠᱚᱦᱚᱸ ᱠᱚ ᱠᱩᱞ ᱟᱠᱚ ᱜᱮᱭᱟ ᱟᱫᱚ ᱟᱞᱮ ᱥᱮᱜ ᱚᱱᱮ ᱚᱱᱟ ᱠᱩ ᱾ ᱟᱫᱚ ᱟᱹᱰᱤ ᱱᱟᱯᱟᱭ ᱤᱧ ᱟᱹᱭᱠᱟᱹᱣ ᱠᱮᱜᱼᱟ ᱟᱢ ᱥᱚᱸᱜᱮ ᱜᱟᱞᱢᱟᱨᱟᱣ ᱠᱟᱛᱮᱜ ᱱᱤᱛ ᱦᱟᱹᱵᱤᱡ ᱟᱨ ᱱᱚᱜᱼᱚᱭ ᱵᱟᱹᱭ ᱵᱟᱹᱭ ᱛᱮ ᱥᱚᱢᱚᱭ ᱦᱚᱸ ᱪᱟᱵᱟᱜ ᱠᱟᱱ ᱛᱟᱞᱟᱝ ᱟ ᱦᱟᱸᱜ ᱾
ᱦᱚᱭ
ᱟᱫᱚ ᱱᱤᱛᱚᱜ ᱟᱫᱚ ᱤᱱᱠᱟ ᱜᱮᱞᱟᱝ ᱜᱟᱞᱢᱟᱨᱟᱣ ᱦᱟᱸᱜ ᱟᱨᱦᱚᱸ ᱟᱹᱭᱩᱵ ᱥᱮᱜ ᱡᱩᱫᱤ ᱥᱚᱢᱚᱭᱮᱢ ᱧᱟᱢ ᱠᱷᱟᱡ ᱢᱮᱥᱮᱡᱽ ᱟᱹᱧ ᱢᱮ ᱱᱚᱣᱟ ᱱᱟ
ᱦᱚᱭ ᱴᱷᱤᱠ ᱜᱮᱭᱟ ᱾
ᱦᱚᱭ ᱦᱮᱸ ᱢᱟ ᱴᱷᱤᱠ ᱜᱮᱭᱟ ᱛᱚᱵᱮ ᱡᱚᱦᱟᱨ ᱜᱮ ᱟᱹᱰᱤ ᱱᱟᱯᱟᱭ ᱵᱩᱡᱷᱟᱹᱣᱱᱟ ᱟᱢ ᱥᱟᱜ ᱜᱟᱞ